ᱦᱮᱞᱳ ᱮᱸ ᱦᱮᱞᱳ ᱟᱸᱡᱚᱢᱚᱜ ᱠᱟᱱᱟ ᱨᱚᱨᱴᱟᱜ?
ᱦᱳᱭ
ᱦᱳᱭ ᱱᱤᱛᱚᱜ ᱟᱸᱚᱢᱚᱜ ᱠᱟᱱᱟ ᱛᱚ ᱵᱟᱝ?
ᱦᱳᱭ ᱟᱸᱡᱚᱢᱚᱜ ᱠᱟᱱ ᱜᱮᱭᱟ᱾
ᱦᱳᱭ ᱮᱴᱟᱜ ᱡᱚᱦᱟᱨ ᱜᱮ᱾
ᱦᱳᱭ ᱥᱮᱛᱟᱜ ᱡᱚᱦᱟᱨ᱾
ᱦᱳᱭ ᱟᱨ ᱛᱚᱵᱮ ᱪᱮᱫ ᱞᱮᱠᱟ ᱢᱮᱱᱟᱜ ᱵᱮᱱᱟ ᱱᱟᱯᱟᱭ ᱵᱟᱲᱟ ᱜᱮ?
ᱦᱳᱭ ᱵᱮᱥ ᱵᱟᱲᱟ ᱜᱮ ᱢᱮᱱᱟᱜ ᱞᱤᱧᱟᱹ᱾ ᱟᱵᱮᱱ ᱜᱮ ᱪᱮᱫ ᱞᱮᱠᱟ?
ᱦᱳᱭ ᱟᱹᱞᱤᱧ ᱦᱚᱸ ᱵᱮᱥ ᱵᱟᱲᱟ ᱜᱮ᱾ ᱢᱮᱱᱟᱜᱼᱟ ᱦᱟᱛᱟᱲᱟ ᱱᱤᱛ ᱫᱚ ᱟᱨ ᱤᱭᱟᱹ ᱠᱚᱫᱚ ᱱᱟᱥᱛᱟ ᱠᱚᱫᱚ ᱦᱩᱭ ᱵᱟᱲᱟᱭᱮᱱᱟ? ᱢᱤᱫ ᱜᱷᱟᱹᱲᱤᱠ ᱝᱞᱟᱦᱟ ᱨᱮᱜᱮ ᱟᱫᱚ ᱱᱟᱥᱛᱟ ᱦᱩᱭ ᱵᱟᱲᱟ ᱠᱟᱛᱮ ᱫᱩᱲᱩᱵ ᱵᱟᱲᱟ ᱦᱩᱭ ᱟᱠᱟᱱᱟ᱾ ᱚᱱᱛᱮ ᱜᱮ ᱱᱟᱥᱛᱟ ᱠᱚ ᱦᱩᱭ ᱵᱟᱲᱟᱭᱮᱱᱟ ᱥᱮ ᱵᱟᱝ?
ᱦᱟᱸ ᱜᱮ ᱦᱩᱭᱱᱮᱟ ᱱᱟᱥᱛᱟ ᱵᱟᱲᱟ᱾
ᱦᱳᱭ᱾ ᱟᱨ ᱛᱚᱵᱮ ᱪᱮᱫ ᱞᱮᱠᱟ ᱚᱱᱛᱮᱱᱟᱜ ᱢᱚᱥᱟᱹᱢ
ᱛᱮᱱᱟᱜ ᱢᱚᱥᱟᱹᱢ ᱢᱟ ᱥᱤᱛᱩᱝ ᱠᱟᱜ ᱱᱤᱛᱚᱜ ᱢᱟ᱾ ᱟᱹᱰᱤ ᱛᱟᱹᱯᱤᱥ ᱮ ᱥᱤᱛᱩᱝ ᱟᱠᱟᱫ-ᱟ ᱟᱨ ᱚᱠᱟ ᱥᱮᱫ ᱮᱢ ᱪᱟᱞᱟᱜᱼᱟ? ᱚᱲᱟᱜ ᱠᱷᱚᱱᱟᱜ ᱜᱮ ᱠᱟᱹᱢᱤ ᱵᱟᱲᱟᱭ ᱦᱩᱭᱩᱜ ᱠᱟᱱᱟ ᱡᱟᱦᱟᱸ ᱜᱮ᱾
ᱦᱳᱭ ᱦᱳᱭ᱾ ᱱᱚᱜ-ᱚᱭ ᱱᱚᱛᱮᱱᱟᱜ ᱢᱚᱥᱚᱢ ᱫᱚ ᱦᱚᱞᱟ ᱦᱚᱞᱟ ᱠᱤᱪᱷᱩ ᱜᱟᱱ ᱟᱹᱭᱩᱵ ᱵᱮᱞᱟᱭ ᱨᱤᱢᱤᱞ ᱧᱚᱜ ᱞᱮᱫᱟ ᱟᱫᱚ ᱫᱟᱜ ᱫᱟᱜ ᱵᱟᱝ ᱦᱮᱡ ᱞᱮᱱ ᱛᱟᱦᱮᱸᱫ ᱫᱚ, ᱱᱤᱛ ᱫᱚ? ᱱᱤᱛ ᱫᱚ ᱤᱭᱟᱹ ᱚᱱᱟ ᱨᱤᱢᱤᱞ ᱟᱠᱟᱜ ᱜᱮᱭᱟ ᱟᱫᱚ᱾ ᱚᱱᱠᱟᱜᱮ ᱢᱮᱱᱟᱜ ᱟᱫᱚ ᱦᱚᱭᱮᱫ ᱠᱟᱱᱛᱮ ᱟᱫᱚ ᱢᱚᱸᱡᱽ ᱧᱚᱜ ᱟᱹᱭᱠᱟᱹᱜ ᱠᱟᱱᱟ᱾ ᱨᱤᱢᱤᱞ ᱟᱠᱟᱫ ᱛᱮᱜᱮ ᱥᱤᱛᱩᱢ ᱫᱚ ᱵᱟᱹᱱᱩᱜᱼᱟ᱾ ᱦᱩᱸ᱾
ᱟᱨᱦᱚ ᱚᱱᱛᱮ ᱛᱟᱦᱞᱮ ᱟᱯᱷᱚᱨ ᱠᱚ ᱦᱩᱭᱱᱟ ᱮᱨ ᱠᱚ ᱟᱯᱷᱚᱨ ᱠᱚ?
ᱦᱚᱭ ᱟᱯᱷᱚᱨ ᱠᱚᱫᱚ ᱦᱳᱭ ᱟᱠᱟᱱᱟ᱾ ᱮᱸᱻ ᱦᱳᱭ ᱵᱟᱲᱟᱣ ᱠᱟᱱᱟ ᱫᱟᱨᱮ ᱦᱚᱸ ᱫᱟᱨᱮ ᱵᱟᱲᱟᱭᱮᱱᱟ᱾ ᱟᱫᱚ ᱦᱟᱨᱟ ᱵᱟᱲᱟ ᱞᱮᱠᱟ ᱦᱟᱨᱟᱭᱮᱱᱟ ᱟᱫᱚ ᱫᱟᱜ ᱵᱟᱭ ᱫᱟᱜ ᱮᱫ ᱠᱟᱱᱛᱮ ᱟᱫᱚ ᱞᱟᱦᱟ ᱥᱮᱫ ᱵᱟᱝ ᱮᱦᱚᱵ ᱛᱚ ᱦᱩᱭ ᱟᱠᱟᱱᱟ ᱛᱚ᱾ ᱫᱟᱜ ᱦᱮᱡ ᱞᱮᱱᱠᱷᱟᱡ ᱜᱮ ᱚᱱᱟ ᱠᱟᱹᱢᱤ ᱦᱚᱨᱟ ᱚᱠᱛᱚ ᱞᱟᱦᱟᱜ ᱛᱟᱵᱚᱱᱟ ᱱᱤᱛᱚᱜ᱾ ᱦᱳᱭ ᱡᱩᱛ ᱟᱠᱱᱟ ᱟᱨ ᱟᱯᱷᱚᱨ ᱠᱚᱫᱚ᱾ ᱦᱳᱭ, ᱟᱨ ᱚᱱᱛᱮ ᱜᱮ ᱪᱮᱫ ᱞᱮᱠᱟ ᱟᱯᱷᱚᱨ ᱠᱚ, ᱦᱟᱨᱟ ᱵᱟᱲᱟ ᱠᱟᱱᱟ?
ᱱᱚᱛᱮ ᱦᱚᱸ ᱮᱨ ᱟᱯᱚᱨ ᱦᱩᱭ ᱟᱠᱟᱱᱟ᱾ ᱜᱟᱹᱪᱷᱤ ᱠᱚ ᱦᱚᱸ ᱞᱟᱹᱴᱩ ᱵᱟᱲᱟ ᱟᱠᱟᱱᱟ᱾ ᱛᱚ ᱥᱮᱨᱢᱟ ᱠᱷᱚᱡᱟᱜ ᱫᱟᱜ ᱞᱮᱠᱷᱟᱡ ᱜᱮ ᱤᱭᱟᱹ ᱨᱚᱦᱚᱭ ᱵᱟᱲᱟ ᱦᱩᱭᱩᱜᱼᱟ᱾
ᱦᱳᱭ᱾
ᱦᱚᱭ᱾
ᱟᱪᱪᱷᱟ᱾ ᱟᱹᱰᱤ ᱱᱟᱯᱟᱭ᱾ ᱟᱨ ᱚᱱᱟ ᱢᱟ ᱟᱪᱪᱷᱟ ᱦᱳᱭ ᱜᱮ ᱟᱨ ᱛᱚᱵᱮ ᱚᱱᱟ ᱠᱚ ᱮ ᱚᱱᱟ ᱠᱚ ᱦᱩᱲᱩ ᱵᱟᱹᱫ ᱟᱹ ᱜᱟᱪᱷᱟᱹᱣ ᱢᱮᱱᱟᱜ ᱜᱮᱭᱟ᱾ ᱚᱱᱟ ᱠᱚ ᱟᱞᱟᱣᱟ ᱟᱨ ᱠᱤᱪᱷᱩ ᱡᱟᱦᱟᱸᱱᱟᱜ ᱪᱟᱥ ᱠᱚ ᱦᱩᱭᱩᱜ ᱠᱟᱱᱟ ᱥᱮ ᱵᱟᱸ? ᱡᱟᱥᱮ ᱠᱤ ᱟᱞᱮ ᱠᱚᱫᱚ ᱡᱟᱥᱮ ᱫᱚ ᱟᱞᱮ ᱦᱳᱭ, ᱡᱟᱥᱮ ᱠᱤ ᱟᱞᱮ ᱫᱚ, ᱞᱮ ᱱᱤᱛ ᱫᱚ ᱢᱟᱱᱮ ᱵᱟᱲᱜᱮ ᱠᱚᱨᱮ ᱞᱮ ᱮᱨ ᱵᱟᱲᱟᱣ ᱠᱟᱜᱼᱟ᱾ ᱡᱚᱱᱰᱨᱟ ᱥᱮ ᱚᱱᱟ ᱵᱟᱡᱽᱨᱟᱜ ᱵᱟᱡᱽᱨᱟ ᱠᱚ ᱥᱮ᱾ ᱜᱷᱟᱸᱜᱽᱨᱟ ᱮᱢᱟᱱ ᱠᱚ, ᱵᱷᱮᱱᱰᱤ ᱮᱢᱟᱱ ᱠᱚ, ᱦᱚᱭ, ᱚᱥᱮᱨᱚᱠᱚᱢ, ᱪᱮᱫ ᱞᱮᱠᱟ ᱚᱱᱛᱮ ᱫᱚ?
ᱚᱱᱛᱮ ᱦᱚᱸ ᱢᱟᱹᱨᱤᱪ ᱠᱚ, ᱱᱚᱛᱮ ᱵᱮᱸᱜᱟᱲ ᱠᱚ
ᱦᱳᱭ᱾
ᱚᱱᱟ ᱠᱩ
ᱦᱳᱭ᱾ ᱦᱳᱭ ᱦᱳᱭ᱾ ᱦᱩᱸ᱾ ᱟ ᱟᱨ ᱪᱮᱫ ᱮ ᱪᱮᱫ ᱮ ᱚᱱᱛᱮ ᱫᱚ ᱡᱟᱹᱥᱛᱤ ᱢᱟᱱᱮ ᱟᱹᱫᱷᱤᱠᱛᱟᱨ ᱢᱟᱱᱮ ᱪᱮᱫ ᱞᱮᱠᱟ, ᱪᱮᱫ ᱪᱟᱥ ᱦᱩᱭᱩᱜ ᱛᱟᱦᱮᱱᱟ ᱚᱱᱟ ᱟᱯᱮ ᱥᱮᱫ ᱫᱚ ᱪᱮᱫ ᱡᱟᱫᱟ ᱢᱟᱛᱨᱟ ᱦᱩᱭᱩᱜ ᱛᱟᱦᱮᱱᱟ?
ᱦᱩᱲᱩ ᱤᱱᱟᱹᱜᱮ ᱡᱟᱹᱥᱛᱤ ᱫᱚ ᱚᱱᱟᱜᱮ ᱦᱩᱭ ᱵᱟᱲᱟᱜᱼᱟ᱾
ᱚᱻ ᱟᱪᱪᱷᱟ ᱦᱚᱲᱚ᱾
ᱦᱳᱭ,
ᱛᱚ ᱦᱚᱲᱳ ᱢᱟ ᱟᱫᱚ ᱚᱱᱟ ᱥᱤᱡᱤᱱ ᱵᱷᱚᱨ ᱜᱮ ᱛᱟᱦᱮᱱ ᱛᱟᱵᱚᱱᱟ ᱥᱤᱡᱮᱱ ᱥᱮ ᱦᱩᱲᱩ, ᱪᱟᱹ ᱦᱩᱲᱩ ᱦᱩᱭ ᱠᱟᱛᱮᱜ ᱤᱥᱠᱮ ᱵᱟᱫ ᱚᱱᱟᱠᱮ ᱟᱞᱟᱣᱟ ᱪᱮᱫ ᱪᱮᱫ, ᱯᱮ ᱤᱭᱟᱭ ᱛᱟᱦᱮᱱᱟ ᱪᱮᱫ ᱠᱚ?
ᱦᱩᱨᱩ ᱠᱮ ᱟᱞᱟᱣᱟ,
ᱦᱳᱭ᱾
ᱜᱩᱦᱩᱢ ᱛᱤᱞᱢᱤᱧ ᱛᱩᱲᱤ,
ᱦᱳᱭ,
ᱟᱨᱦᱚᱸ ᱵᱟᱡᱽᱲᱟ ᱡᱚᱸᱰᱨᱟ ᱠᱚᱦᱚᱸ᱾
ᱟᱪᱪᱷᱟ ᱟᱪᱪᱷᱟ ᱵᱟᱡᱲᱟ ᱠᱚ ᱡᱚᱱᱰᱨᱟ ᱠᱚ ᱦᱳᱭ ᱦᱳᱭ ᱚᱱᱟ ᱠᱚᱜᱮ ᱟᱞᱮ ᱠᱚᱦᱚᱸ᱾ ᱟᱨ ᱛᱚᱵᱮ ᱚᱱᱟ ᱱᱤᱛᱚᱝ ᱡᱮᱭᱥᱮ ᱠᱤᱛᱚ ᱵᱟᱭ ᱫᱟᱜᱽ ᱟᱵᱚᱱ ᱠᱟᱱᱟ ᱟᱫᱚ ᱤᱭᱟᱹ ᱠᱚᱫᱚ ᱚᱱᱟ ᱦᱩᱲᱩ ᱠᱚᱨᱮ ᱫᱟᱜᱽ ᱠᱚᱨᱮ ᱵᱮᱵᱚᱥᱛᱷᱟ ᱥᱮ ᱯᱩᱠᱷᱨᱤ ᱠᱚ ᱥᱮ ᱠᱩᱧ ᱠᱚ᱾ ᱥᱮ ᱜᱟᱰᱟ ᱠᱚ ᱢᱮᱱᱟᱜᱼᱟ ᱥᱮ ᱵᱟᱹᱱᱩᱜᱼᱟ?
ᱮᱸ ᱯᱩᱠᱷᱨᱤ ᱠᱚ ᱢᱮᱱᱟᱜ ᱠᱟᱫᱟ ᱠᱩᱧ ᱠᱚᱫᱚ ᱵᱟᱹᱱᱩᱜ ᱠᱟᱫᱟ᱾ ᱯᱩᱠᱷᱨᱤ ᱢᱮᱱᱟᱜ ᱟᱠᱟᱫᱟ ᱛᱟᱯᱚᱨᱮ ᱚᱱᱮ ᱱᱚᱞᱠᱩᱯ ᱤᱱᱟᱹᱠᱩ ᱠᱷᱚᱭ ᱜᱮ᱾
ᱦᱳᱭ ᱚᱱᱟ ᱠᱚᱜᱮ ᱚᱱᱟ ᱠᱚᱜᱮ ᱚᱻᱛᱚ ᱟᱹᱰᱤ ᱵᱮᱥ᱾ ᱟᱫᱚ ᱱᱚᱞᱠᱩ ᱫᱚ ᱪᱮᱫ ᱞᱮᱠᱟ ᱚᱱᱟ ᱢᱟᱱᱮ ᱤᱭᱟᱹ ᱛᱤᱱᱟᱹᱜ ᱡᱷᱟᱹᱞ ᱞᱮ ᱢᱮᱱᱟᱜ ᱢᱮᱱᱟᱜ ᱠᱟᱫᱟ᱾
ᱢᱮᱱᱟᱜ ᱜᱮᱭᱟ ᱥᱩᱨ ᱥᱩᱨ ᱠᱚᱨᱮ ᱜᱮ ᱵᱚᱞᱮ ᱵᱟᱹᱭᱦᱟᱹᱲ ᱠᱚᱨᱮ ᱦᱚᱸ ᱢᱮᱱᱟᱜ ᱜᱮᱭᱟ,
ᱚᱭ ᱟᱫᱚ ᱚᱱᱟ ᱫᱚ ᱪᱮᱫ ᱞᱮᱠᱟ ᱞᱟᱭᱤᱱ ᱛᱮ ᱪᱟᱞᱟᱜ ᱠᱟᱱᱟ ᱥᱮ,
ᱦᱳᱭ ᱞᱟᱭᱤᱱ ᱛᱮ ᱚᱠᱟ ᱚᱠᱟ ᱫᱚ ᱥᱳᱞᱟᱨ ᱦᱚᱸᱠᱚ,
ᱦᱳᱭ ᱦᱳᱭ ᱦᱳᱭ ᱦᱳᱭ ᱟᱪᱪᱷᱟ ᱟᱪᱪᱷᱟ,
ᱟᱨ ᱚᱱᱛᱮ ᱫᱚ?
ᱳᱭ ᱱᱚᱛᱮ ᱫᱚ ᱚᱱᱟ ᱥᱳᱞᱟᱨ ᱠᱚᱫᱚ, ᱵᱟᱹᱭᱥᱷᱟᱹᱣ ᱛᱮᱠᱚ ᱵᱟᱹᱭᱥᱷᱟᱹᱣ ᱠᱚᱜᱼᱟ ᱟᱭᱢᱟ ᱡᱟᱭᱜᱟ ᱨᱮ ᱧᱮᱞᱚᱜ ᱠᱟᱱᱟ ᱟᱫᱚ ᱟᱞᱮ ᱠᱚᱻᱫᱚ, ᱥᱚᱞᱟᱨ ᱠᱚᱫᱚ ᱤᱱᱟᱹᱜ ᱫᱚ ᱵᱟᱝ ᱵᱟᱭᱥᱟᱹᱣ ᱠᱟᱱᱟ ᱚᱱᱟ ᱢᱚᱴᱚ ᱠᱚᱛᱮ ᱜᱮ ᱞᱟᱭᱤᱱ ᱠᱚᱛᱮ ᱜᱮ ᱢᱮᱥᱤᱱ ᱠᱚᱛ, ᱛᱮᱜᱮ ᱪᱟᱞᱟᱣ ᱦᱩᱭᱩᱜ ᱠᱟᱱᱟ ᱟᱫᱚ, ᱟᱭᱢᱟ ᱡᱟᱭᱜᱟ ᱨᱮᱠᱚ ᱞᱟᱜᱟᱣ ᱠᱟᱜ ᱜᱮᱭᱟ ᱧᱮᱞᱚᱜᱚᱜ ᱠᱟᱱ ᱜᱮᱭᱟ ᱥᱚᱞᱟᱨ ᱠᱚ᱾ ᱥᱩᱵᱤᱫᱟ ᱠᱚ ᱮᱢ ᱟᱠᱟᱜ ᱠᱚᱣᱟ ᱟᱹᱰᱤ ᱱᱟᱯᱟᱭ᱾ ᱟᱨ ᱤᱭᱟᱹ ᱚᱱᱛᱮ ᱫᱚ ᱪᱮᱫ ᱠᱚ ᱢᱮᱛᱟᱜᱼᱟ ᱚᱱᱟ, ᱦᱟᱹᱠᱩ ᱨᱮᱱᱟᱜ ᱤᱭᱟᱹ ᱠᱚ ᱛᱟᱦᱮᱱᱟ ᱪᱟᱥ ᱠᱚ ᱛᱟᱦᱮᱱᱟ
ᱵᱟᱹᱧ ᱵᱩᱡᱽ ᱵᱟᱹᱞᱤᱧ ᱵᱩᱡᱽ ᱧᱟᱢ ᱞᱮᱫᱟ ᱢᱚᱥ ᱛᱮ ᱨᱚᱲ ᱵᱮᱱ᱾
ᱚ ᱚᱱᱟ ᱢᱟᱱᱮ ᱜᱟᱹᱰᱭᱟᱹ ᱮᱢᱟᱱ ᱯᱩᱠᱷᱨᱤ ᱢᱮᱱᱟᱜᱼᱟ ᱦᱳᱭ, ᱚᱱᱟ ᱠᱚᱨᱮ ᱦᱟᱜ ᱦᱟᱹᱠᱩ ᱦᱟᱹᱠᱩ ᱦᱟᱹᱠᱩ, ᱦᱟᱹᱠᱩ, ᱦᱟᱹᱠᱩ ᱠᱚᱠᱚ ᱟᱲᱟᱜ ᱜᱚᱫ ᱦᱳᱭ, ᱦᱳᱭ ᱦᱳᱭ᱾ ᱪᱮᱫ ᱞᱮᱠᱟ ᱯᱮ ᱢᱟᱱᱮ ᱚᱱᱛᱮ ᱢᱟᱱᱮ ᱜᱟᱹᱰᱭᱟᱹ ᱢᱟᱱᱮ, ᱪᱮᱫ ᱞᱮᱠᱟ ᱢᱤᱫ ᱦᱚᱲᱟᱜ ᱠᱟᱱᱟ ᱥᱮ ᱯᱩᱨᱟᱹ᱾ ᱢᱟᱱᱮ ᱢᱤᱞᱟᱣ ᱠᱟᱛᱮᱫ ᱯᱩᱨᱟ ᱟᱹᱛᱩ ᱢᱤᱞᱟᱣ ᱠᱟᱛᱮᱫ ᱠᱚ ᱟᱲᱟᱜ ᱠᱚᱣᱟ ᱪᱮᱫ ᱞᱮᱠᱟ?
ᱚᱱᱠᱟ ᱟᱹᱛᱩ ᱢᱤᱞᱟᱹᱣ ᱠᱟᱛᱮᱫ ᱜᱮ ᱵᱚᱞᱮ᱾
ᱢᱮᱞᱟᱣ ᱠᱟᱛᱮ ᱛᱟᱦᱚᱞᱮ ᱥᱮᱞᱮᱫ ᱠᱟᱛᱮᱫ᱾ ᱦᱳᱭ ᱟᱫᱚ ᱢᱮᱞᱟᱣ ᱠᱟᱛᱮ ᱠᱚ ᱟᱲᱟᱜ ᱠᱚ ᱛᱟᱦᱮᱱᱟ ᱟᱨ ᱢᱤᱞᱟᱣ ᱠᱟᱛᱮ ᱜᱮᱠᱚ ᱜᱚᱡ ᱠᱚ ᱛᱟᱦᱮᱱᱟ᱾
ᱦᱟᱸᱭ ᱦᱟᱸᱭ ᱢᱤᱞᱟᱹᱣ ᱠᱟᱛᱮᱫ ᱜᱮ᱾ ᱟᱨᱚ ᱚᱱᱛᱮ ᱫᱚ
ᱱᱚᱛᱮ ᱦᱚᱸ ᱚᱱᱠᱟ ᱜᱮ ᱮ ᱟᱲᱟᱜ ᱠᱚ ᱛᱟᱦᱮᱱᱟ ᱠᱚ ᱢᱤᱞᱟᱹᱣ ᱠᱟᱛᱮ ᱟᱨ ᱡᱚᱠᱷᱚᱱ ᱜᱚᱡ ᱢᱟᱱᱮ ᱯᱨᱚᱛᱛᱮᱠ ᱚᱲᱟᱜ ᱠᱷᱚᱱᱚᱡ ᱠᱚ ᱢᱤᱫᱴᱮᱡ ᱠᱟᱛᱮ ᱠᱚ ᱦᱤᱡᱩᱜᱼᱟ ᱜᱚᱡ ᱞᱟᱹᱜᱤᱫ ᱟᱨ ᱩᱱᱠᱩ ᱜᱚᱡ ᱠᱟᱛᱮ ᱦᱟᱹᱴᱤᱧ ᱵᱟᱲᱟ ᱦᱩᱭᱩᱜᱼᱟ ᱚᱱᱠᱟ ᱦᱟᱹᱴᱤᱧ ᱵᱟᱲᱟ ᱠᱟᱛᱮ᱾
ᱯᱨᱚᱛᱛᱮᱠ ᱚᱲᱟᱜ ᱠᱷᱚᱱᱟᱜ ᱛᱤᱱᱟᱹᱜ ᱠᱚ ᱮᱢ ᱟᱠᱟᱱᱟ ᱥᱮ ᱪᱟᱸᱱᱫᱟ ᱦᱩᱭᱩᱜ ᱠᱟᱱᱟ ᱛᱤᱱᱟᱹᱜ ᱠᱟᱛᱮ ᱟᱫᱚ ᱚᱱᱠᱟ ᱩᱱ ᱵᱟᱠᱷᱨᱟ ᱥᱚᱢᱟᱱ ᱥᱚᱢᱟᱱ ᱜᱮ ᱡᱚᱛᱚ ᱠᱚ ᱦᱟᱴᱤᱧ ᱵᱟᱲᱟ ᱠᱚ
ᱦᱳᱭ
ᱟᱨ ᱤᱭᱟᱹ ᱚᱱᱛᱮ ᱫᱚ ᱤᱭᱟᱹ ᱠᱚᱫᱚ ᱤᱭᱟᱹ ᱢᱮᱱᱟᱜ ᱟᱥᱮ ᱵᱟᱝ ᱚᱱᱟ᱾ ᱪᱮᱫ ᱠᱚ ᱢᱮᱛᱟᱜᱼᱟ ᱞᱟᱹᱴᱩ ᱞᱟᱹᱴᱩ ᱚᱡᱚᱭ ᱥᱮ ᱪᱮᱫ ᱠᱚ ᱢᱮᱛᱟᱜ ᱠᱟᱱᱟ ᱵᱟᱲᱟ ᱠᱟᱨ ᱠᱚ ᱮᱢᱟ ᱠᱚᱣᱟ᱾
ᱪᱮᱫ ᱪᱚ ᱵᱟᱹᱞᱤᱧ ᱵᱩᱡ ᱞᱮᱫᱟ᱾
ᱞᱟᱹᱴᱩ ᱞᱟᱹᱴᱩ ᱡᱟᱦᱟᱸ ᱫᱟᱜ ᱛᱟᱦᱮᱱ ᱠᱟᱱᱟ ᱰᱮᱢ ᱞᱮᱠᱟ᱾
ᱚ ᱱᱚᱛᱮ ᱢᱮᱫ ᱦᱚᱸ ᱱᱚᱣᱟ ᱥᱟᱭᱤᱴ ᱧᱚᱜ ᱨᱮ ᱢᱮᱱᱟᱜ ᱜᱮᱭᱟ
ᱦᱮᱸ
ᱟᱞᱮ ᱟᱞᱮ ᱠᱷᱚᱡ ᱛᱷᱚᱲᱟ ᱡᱚᱡᱚᱢ ᱱᱟᱠᱷᱟ ᱥᱮᱫ ᱨᱮ ᱢᱮᱱᱟᱜ ᱟᱠᱟᱫᱟ ᱯᱚᱲᱫᱟ ᱡᱟᱦᱟᱸ ᱫᱚᱠᱚ ᱢᱮᱛᱟᱜ ᱠᱟᱱᱟ᱾
ᱦᱳᱭ ᱦᱳᱭ ᱚ ᱢᱟᱱᱮ ᱢᱮᱱᱟᱜ ᱢᱮᱱᱟᱜ ᱟᱠᱟᱫ ᱜᱮᱭᱟ
ᱦᱳᱭ ᱦᱳᱭ
ᱦᱳᱭ ᱟᱨ ᱤᱭᱟᱹ ᱠᱚᱫᱚ ᱢᱟᱱᱮ ᱵᱚᱨᱚ ᱮᱢᱟᱱ ᱠᱚᱫᱚ᱾
ᱵᱩᱨᱩ ᱮᱢᱟᱱ ᱠᱚᱫᱚ ᱵᱩᱨᱩ ᱵᱤᱨ ᱫᱚ ᱵᱟᱹᱱᱩᱜ ᱠᱟᱫᱟ᱾
ᱦᱳᱭ ᱵᱮᱨᱠᱚ ᱵᱮᱨ ᱠᱚ ᱢᱮᱱᱟᱜ ᱟᱥᱮ
ᱵᱟᱝ ᱠᱷᱟᱹᱞᱤ ᱚᱱᱠᱟ ᱵᱟᱹᱭᱦᱟᱹᱲ ᱱᱚᱛᱮ ᱫᱚ ᱠᱷᱟᱹᱞᱤ ᱵᱟᱹᱫᱽ ᱵᱟᱹᱭᱦᱟᱹᱲ ᱛᱮ ᱜᱚᱴᱟ
ᱵᱟᱹᱫ ᱵᱟᱹᱭᱦᱟᱹᱲ ᱛᱮ ᱢᱮᱱᱟᱜ ᱟᱠᱟᱫᱟ᱾ ᱢᱟᱱᱮ ᱵᱮ ᱵᱮᱨ ᱠᱚᱦᱚᱸ ᱵᱟᱹᱱᱩᱜ ᱟᱠᱟᱫᱟ᱾
ᱵᱟᱝ ᱵᱟᱝ
ᱢᱟᱱᱮ ᱚᱱᱛᱮ ᱫᱚ ᱚᱱᱛᱮ ᱫᱚ ᱵᱤᱨ ᱠᱚ ᱢᱮᱱᱟᱜᱼᱟ ᱪᱟᱥᱟ ᱵᱟᱥᱟ ᱤᱭᱟᱹᱛᱮ ᱚᱱᱟᱛᱮ ᱠᱷᱮᱛ ᱠᱚ ᱢᱮᱱᱟᱜ ᱟᱠᱟᱫᱟ ᱚᱱᱛᱮ ᱫᱚ᱾
ᱠᱷᱟᱞᱤ ᱪᱟᱥ ᱵᱟᱥᱟ ᱱᱟᱛᱮ ᱫᱚ
ᱦᱳᱭ ᱰᱷᱮᱨ ᱜᱮ ᱦᱩᱭᱩᱜᱼᱟ ᱛᱟᱦᱮᱱᱛᱮ ᱚᱱᱟᱛᱮ ᱱᱚᱛᱮ ᱫᱚ ᱢᱮᱱᱟᱜ ᱜᱮᱭᱟ᱾ ᱢᱮᱱᱟᱜ ᱞᱮᱠᱟ ᱢᱮᱱᱟᱜ ᱜᱮᱭᱟ ᱱᱚᱛᱮ ᱫᱚ ᱵᱤᱨ ᱵᱤᱨ ᱫᱤᱥᱚᱢ ᱠᱟᱱᱟ ᱟᱫᱚ ᱵᱤᱨ ᱫᱚ ᱢᱮᱱᱟᱜ ᱟᱞᱮ ᱦᱚᱸ ᱵᱤᱨ ᱛᱟᱞᱟ ᱨᱮᱜᱮ ᱢᱮᱱᱟᱜ ᱞᱮᱭᱟ ᱟᱞᱮ ᱦᱚᱸ ᱟᱨ ᱢᱮᱱᱟᱜᱼᱟ ᱵᱟᱜᱟᱞ ᱵᱟᱜᱟᱞ ᱛᱮᱜᱮ ᱢᱮᱱᱟᱜ ᱛᱟᱞᱮᱭᱟ ᱠᱮᱛ ᱠᱚᱦᱚᱸ ᱵᱤᱨ ᱠᱚᱨᱮ ᱵᱤᱨ ᱦᱚᱸ ᱢᱮᱱᱟᱜᱼᱟ ᱚᱱᱟ ᱠᱟᱹᱥᱤᱭᱥ ᱥᱮ ᱪᱮᱫ ᱠᱚ ᱢᱮᱛᱟᱜ ᱥᱟᱨᱡᱚᱢ ᱠᱚ
ᱦᱳᱭ ᱦᱳᱭ
ᱦᱳᱭ ᱚᱱᱟ ᱠᱚᱠᱚ ᱨᱚᱦᱚᱭ ᱵᱟᱲᱟ ᱟᱠᱟᱫᱼᱟ ᱟᱨ ᱛᱚᱵᱮ ᱚᱱᱛᱮ ᱢᱟ ᱠᱷᱩᱵ ᱪᱟᱥ ᱵᱟᱥ ᱦᱩᱭᱩᱜ ᱠᱟᱱ ᱟᱫᱚ ᱩᱱᱠᱩ᱾ ᱧᱤᱫᱟᱹ ᱫᱟᱬᱟᱱ ᱠᱩᱥᱮ ᱩᱱᱠᱩ ᱦᱟᱹᱛᱤ ᱠᱚᱫᱚ ᱠᱚ ᱚᱱᱛᱮ ᱠᱩ᱾ ᱥᱮᱴᱮᱨᱚᱜ ᱠᱟᱱᱟ ᱥᱮ ᱥᱮ ᱵᱟᱝ᱾ ᱡᱚᱠᱷᱚᱱ ᱛᱚᱠᱷᱚᱱ ᱪᱟᱥᱵᱟᱥ ᱵᱟᱝ
ᱠᱚ ᱥᱮᱴᱮᱨᱚᱜ ᱠᱟᱱᱟ ᱱᱚᱛᱮ ᱫᱚ ᱩᱠᱩᱲᱤᱡ ᱠᱩ ᱵᱟᱠᱚ ᱧᱮᱞ ᱧᱟᱢ ᱠᱟᱱᱟ ᱛᱷᱚᱨ ᱟᱫᱚ ᱩᱱᱠᱩ ᱦᱟᱺᱬᱩ ᱠᱚᱠᱚ ᱦᱮᱡ ᱵᱟᱲᱟᱜᱼᱟ
ᱟᱪᱪᱷᱟ ᱟᱪᱪᱷᱟ ᱟᱫᱚ ᱢᱟ ᱛᱮ ᱪᱟᱥᱵᱟᱥ ᱥᱮᱴᱮᱨ ᱞᱮᱱᱠᱟᱱᱡ ᱜᱮ ᱦᱟᱸᱱᱮ ᱦᱟᱸᱜ ᱵᱤᱨ ᱠᱷᱚᱡ ᱠᱚ ᱩᱰᱩᱝ ᱦᱤᱡᱩᱜ ᱼᱟ ᱱᱛᱮ ᱦᱩᱲᱩ ᱠᱩ ᱪᱟᱥᱵᱟᱥ ᱚᱱᱟ ᱡᱚᱢ ᱞᱟᱹᱜᱤᱫ ᱛᱮ ᱠᱷᱮᱛ ᱠᱚᱨᱮ ᱠᱩ ᱯᱷᱮᱰᱚᱜ ᱤᱭᱟ ᱯᱷᱮᱲᱚᱜ ᱛᱟᱦᱮᱸᱱᱟ ᱦᱤᱡᱩᱜ ᱛᱟᱦᱮᱸᱱ᱾
ᱦᱳᱭ᱾
ᱱᱚᱛᱮ ᱢᱟ ᱦᱳᱭ᱾ ᱦᱮᱸ᱾ ᱟᱨ ᱤᱭᱟᱹ ᱠᱚᱫᱚ ᱢᱟᱱᱮ ᱜᱟᱹᱭ ᱰᱟᱝᱨᱟ ᱠᱚᱫᱚ ᱥᱮ ᱪᱮᱫ ᱠᱚᱛᱮ ᱯᱮ ᱥᱤ ᱛᱮᱦᱮᱸᱱᱟ ᱚᱱᱟ ᱚᱱᱛᱮ ᱫᱚ ᱪᱤᱫᱞᱮᱠᱟ?
ᱦᱳᱭ ᱜᱟᱹᱭᱼᱰᱟᱝᱨᱟ ᱛᱮᱦᱚᱸ ᱥᱤ ᱫᱚ ᱥᱤ ᱜᱤᱭᱟ ᱟᱫᱚ ᱱᱮᱛᱟᱨ ᱢᱟ ᱦᱚᱸᱜᱼᱚᱭ ᱴᱟᱠᱴᱟᱨ ᱠᱩ ᱛᱮᱠᱩ ᱥᱤᱭᱮᱫ ᱜᱟᱹᱭᱼᱰᱟᱝᱨᱟ ᱠᱚ ᱚᱸ ᱡᱚᱛᱚ ᱦᱚᱲ ᱨᱮᱱ ᱫᱚ ᱵᱟᱹᱱᱩᱜ ᱠᱚᱣᱟ, ᱟᱫᱚ ᱚᱱᱟᱛᱮ ᱴᱨᱟᱠᱴᱟᱨ ᱠᱚᱛᱮ ᱥᱤ ᱵᱟᱲᱟ ᱦᱩᱭᱩᱜᱼᱟ᱾
ᱦᱳᱭ ᱱᱮᱛᱟᱨ ᱢᱟ ᱢᱚᱛᱞᱚᱵ ᱠᱤ ᱟᱭᱢᱟ ᱡᱟᱜᱟ ᱨᱮ ᱚᱱᱮ ᱴᱨᱟᱠᱴᱚᱨ ᱠᱚᱛᱮ ᱠᱚ ᱛᱮ ᱴᱚᱨ ᱦᱮᱡᱮᱱ ᱛᱮ ᱟᱫᱚ ᱥᱩᱵᱤᱫᱟ ᱧᱚᱜᱚᱜ ᱠᱟᱱᱟ ᱠᱚ ᱢᱟᱱᱮ ᱡᱚᱞᱫᱤ ᱢᱟᱪᱷᱟ ᱡᱟᱦᱟᱸᱨᱮ ᱠᱟᱹᱢᱤ ᱦᱩᱭᱩᱜᱼᱟ ᱚᱸᱰᱮ ᱛᱚ ᱚᱱᱟᱛᱮ ᱴᱟᱠᱴᱚᱨ ᱜᱮᱠᱚ ᱞᱟᱜᱟᱭᱫᱟ ᱚᱱᱟ ᱫᱚ ᱤᱭᱟᱹ ᱟᱡᱟᱜ ᱡᱟᱦᱟᱸ ᱡᱟᱭᱜᱟ ᱨᱮ ᱵᱟᱝ ᱪᱟᱞᱟᱜ ᱠᱟᱱᱟ ᱡᱮᱭᱥᱮ ᱴᱨᱟᱠᱴᱚᱨ ᱠᱚᱫᱚ ᱵᱟᱝ ᱵᱚᱞᱚᱜᱼᱟ, ᱚᱱᱟ ᱡᱟᱭᱜᱟ ᱨᱮᱫᱚ ᱠᱚ ᱜᱟᱹᱭᱼᱰᱟᱝᱨᱟ ᱛᱮᱜᱮ ᱠᱚ ᱤᱭᱟᱹᱭ ᱫᱟ ᱦᱳᱭ᱾ ᱟᱨ ᱤᱭᱟᱹ ᱠᱚᱫᱚ ᱵᱷᱤᱰᱤ ᱢᱮᱨᱚᱢ ᱠᱚᱫᱚ ᱚᱱᱛᱮ ᱫᱚ ᱪᱮᱫ ᱞᱮᱠᱟ ᱟᱹᱥᱩᱞ ᱥᱮ ᱵᱟᱝ?
ᱵᱷᱤᱰᱤ ᱢᱮᱨᱚᱢ ᱠᱚ ᱟᱹᱥᱩᱞ ᱦᱩᱭᱩᱜ ᱠᱟᱱᱟ ᱢᱮᱱᱟᱜ ᱠᱚᱜᱮᱭᱟ᱾
ᱟᱨ ᱤᱭᱟᱹ ᱢᱟ ᱮ ᱪᱮᱞᱤ ᱠᱚ ᱢᱮᱛᱟ ᱠᱚᱣᱟ ᱥᱩᱠᱨᱤ ᱩᱱᱠᱩ ᱢᱟ ᱟᱹᱰᱤ ᱤᱭᱟᱹ ᱵᱟᱝ ᱧᱮᱞ ᱞᱮᱠᱷᱟᱱ ᱩᱱᱠᱩ ᱩᱱᱠᱩ ᱦᱚᱸᱠᱚ ᱩᱛᱩ ᱞᱮ ᱠᱚᱜᱮᱭᱟ ᱯᱮ?
ᱦᱳᱭ ᱟᱹᱥᱩᱞ ᱜᱮ᱾
ᱠᱟᱱᱠᱮ ᱟᱫᱚ ᱩᱝᱠᱩ ᱫᱚ ᱪᱮᱫ ᱞᱮᱠᱟ ᱧᱮᱞ ᱦᱩᱭᱩ ᱧᱮᱞ ᱦᱩᱭᱩᱜ ᱠᱟᱱᱟ ᱥᱮᱠᱚ ᱛᱚᱞ ᱠᱟᱠᱚ ᱠᱟᱱᱟ ᱪᱮᱫ ᱞᱮᱠᱟ?
ᱧᱮᱞ ᱦᱳᱭᱩᱜ ᱠᱟᱱᱟ ᱧᱮᱞ ᱦᱚᱸ ᱛᱚᱞ ᱦᱚᱸ ᱟᱹᱭᱩᱵ ᱵᱮᱲᱟ ᱫᱚ ᱩᱝᱠᱩ ᱦᱚᱸ ᱛᱷᱚᱲᱟ ᱠᱚᱭᱚᱜ ᱵᱟᱲᱟ ᱟᱠᱳ ᱦᱩᱭᱩᱜ ᱠᱟᱱᱟ ᱜᱩᱯᱤ ᱞᱮᱠᱟ᱾
ᱦᱳᱭ ᱵᱟᱠᱷᱟᱡ ᱢᱟ ᱢᱮᱱᱮᱜ ᱠᱟᱱ ᱱᱚᱛᱮ ᱢᱟᱛᱚ ᱵᱟᱠᱛᱚ ᱟᱫᱚ ᱩᱝᱠᱩ ᱟᱲᱟᱜ ᱜᱤᱰᱤ ᱠᱟᱠᱚ ᱠᱷᱟᱱ ᱢᱟ ᱟᱹᱰᱤ ᱪᱮᱛᱟᱱ ᱡᱚᱢ ᱠᱚ ᱥᱮ ᱱᱚᱥᱠᱟᱱ ᱜᱚᱜ ᱠᱟᱜ ᱚᱱᱟ ᱠᱷᱮᱛ ᱠᱩᱠᱩ ᱵᱚᱞᱚ ᱠᱟᱛᱮ ᱠᱚ ᱩᱴᱟᱹᱭᱟ ᱦᱳᱭ ᱚᱸᱭ
ᱠᱩᱦᱚ ᱠᱷᱟᱡ ᱚᱠᱚᱭ ᱪᱮᱜ ᱠᱩ ᱡᱚᱢᱟ ᱵᱟᱠᱚ ᱡᱚᱢᱟ ᱛᱚᱠᱷᱟᱱ
ᱦᱳᱭ ᱦᱚᱭ᱾ ᱦᱚᱭ ᱟᱨ ᱩᱝᱠᱩ ᱤᱭᱟᱹ ᱟᱨ ᱩᱝᱠᱩ ᱜᱮᱰᱮ ᱠᱚᱫᱚ ᱢᱮᱱᱟᱜ ᱵᱟᱲᱟ ᱠᱚ ᱥᱮ ᱵᱟᱝ ᱚᱱᱛᱮ ᱫᱚ?
ᱦᱳᱭ ᱜᱮᱰᱮ ᱦᱚᱸ ᱢᱮ
ᱜᱮᱰᱮ ᱦᱚᱸ ᱪᱮᱛ ᱞᱮᱠᱟᱱ ᱠᱚ ᱜᱮᱰᱮ ᱠᱚ ᱞᱟᱴᱩ ᱠᱚ ᱥᱮ ᱩᱱᱠᱚ ᱤᱭᱟᱹ
ᱞᱟᱹᱴᱩ ᱠᱚ ᱩᱝᱠᱩ ᱠᱟᱹᱴᱤᱡ ᱦᱮᱸ ᱢᱟᱡᱷᱟᱨᱤ ᱞᱮᱠᱟᱱ ᱠᱚ᱾
ᱟ ᱪᱟᱷᱟᱪ᱾
ᱦᱩ
ᱢᱟᱱᱡᱷᱟᱨᱤ ᱞᱮᱠᱟᱱ ᱠᱩ, ᱦᱳᱭ ᱱᱚᱛᱮ ᱦᱚᱸ ᱚᱱᱠᱟᱜ ᱜᱮ ᱢᱟᱡᱷᱟᱨᱤ ᱞᱮᱠᱟᱱ ᱠᱚᱜᱮ ᱢᱮᱱᱟᱜ ᱠᱚᱟᱜ ᱠᱚᱣᱟ᱾
ᱜᱩᱞᱟᱹᱴ